ᱦᱮᱞᱳ
ᱦᱳᱭ ᱜᱚᱢᱠᱮ ᱦᱮᱞᱳ
ᱡᱚᱦᱟᱨ ᱜᱮ
ᱦᱮᱸ ᱡᱚᱦᱟᱨ ᱜᱮ ᱡᱚᱦᱟᱨ ᱜᱮ
ᱦᱳᱭ ᱦᱳᱭ ᱛᱟᱦᱚᱞᱮ ᱜᱚᱢᱠᱮ ᱪᱮᱫ ᱠᱚ ᱠᱟᱹᱢᱤ ᱵᱟᱲᱟᱭ ᱦᱩᱭᱩᱜ ᱠᱟᱱᱟ
ᱜᱚᱝᱠᱮ ᱠᱟᱹᱢᱤ ᱵᱚᱞᱛᱮ ᱫᱚ ᱱᱤᱛᱚᱜ ᱫᱚ ᱪᱮᱫ ᱦᱚᱸ ᱵᱟᱝ ᱪᱤᱠᱟᱹ ᱵᱟᱲᱟᱭ ᱦᱩᱭᱩᱜ ᱠᱟᱱᱟ ᱾ ᱦᱚᱸᱜᱼᱚᱭ ᱡᱚᱢ ᱵᱟᱲᱟ ᱠᱟᱛᱮᱫ ᱞᱤᱧ ᱡᱤᱨᱟᱹᱣ ᱠᱟᱱᱟ ᱾
ᱦᱳᱭ ᱦᱳᱭ ᱟ ᱜᱚᱢᱠᱮ ᱛᱟᱦᱚᱞᱮ ᱱᱟᱯᱟᱭ ᱵᱟᱲᱟ ᱜᱮᱛᱚ ᱵᱟᱝ
ᱦᱳᱭ ᱜᱚᱝᱠᱮ ᱱᱟᱯᱟᱭ ᱵᱟᱲᱟ ᱜᱮ ᱟᱹᱵᱤᱱ ᱜᱮ ᱪᱮᱫ ᱞᱮᱠᱟ ᱥᱮ ᱚᱲᱟᱜ ᱠᱚᱨᱮ ᱦᱚᱸ ᱪᱮᱫ ᱞᱮᱠᱟ?
ᱟᱹᱞᱤᱧ ᱦᱚᱸ ᱱᱟᱯᱟᱭ ᱜᱮ ᱱᱤᱭᱟᱹ ᱥᱚᱨᱤᱫᱚᱢ ᱫᱚ ᱪᱟᱸᱫᱚ ᱵᱚᱸᱜᱟ ᱫᱟᱭᱟ ᱢᱟᱭᱟᱛᱮ ᱾ ᱪᱮᱫ ᱠᱟᱵᱤᱱ ᱛᱟᱦᱮᱱᱟ ᱥᱟᱱᱛᱟᱲ ᱦᱚᱯᱚᱱ ᱫᱚ ᱵᱟᱝ ᱵᱮᱥ ᱠᱟᱛᱮ ᱦᱚᱸ ᱟᱨᱠᱤ ᱠᱟᱹᱢᱤ ᱫᱚ ᱞᱟᱜᱟᱣᱵᱚᱱ ᱜᱮ ᱛᱟᱵᱚ ᱱᱟᱯᱟᱭ ᱜᱮ ᱦᱳᱭ ᱵᱟᱝ
ᱦᱳᱭ ᱦᱳᱭ ᱦᱳᱭ
ᱦᱚᱸ
ᱛᱟᱦᱚᱞᱮ ᱜᱚᱢᱠᱮ ᱦᱚᱸᱜᱼᱚᱭ ᱡᱟᱦᱟᱸ ᱥᱮᱬᱟ ᱵᱚᱦᱚᱜ ᱠᱚ ᱥᱮ ᱞᱟᱹᱴᱩ ᱵᱚᱦᱚᱜ ᱠᱚ ᱡᱟᱦᱟᱸ ᱛᱤᱱᱟᱹᱜ ᱜᱮ ᱚᱠᱛᱚ ᱠᱚ ᱮᱢ ᱠᱟᱫ ᱞᱟᱝ ᱟ ᱥᱮ ᱪᱮᱫ ᱞᱮᱠᱟ
ᱦᱳᱭ ᱦᱳᱭ ᱦᱳᱭ ᱾
ᱢᱮᱱᱠᱷᱟᱱ ᱱᱚᱣᱟ ᱠᱚ ᱚᱠᱛᱚ ᱵᱷᱤᱛᱤᱨ ᱨᱮᱜᱮ ᱡᱩᱫᱤ ᱡᱟᱦᱟᱱᱟᱜ ᱥᱟᱛᱟᱢ ᱫᱤᱭᱮ ᱞᱟᱝ ᱜᱟᱞᱢᱟᱨᱟᱣ ᱠᱮ ᱠᱷᱟᱱ ᱫᱚ ᱡᱩᱛ ᱠᱚᱜᱼᱟ ᱥᱮ ᱵᱟᱝ?
ᱦᱳᱭ ᱦᱳᱭ ᱟᱹᱰᱤ ᱜᱮ ᱡᱩᱛ ᱠᱚᱣᱟ ᱱᱚᱣᱟ ᱢᱟᱛᱚ ᱮᱸ ᱱᱩᱠᱩ ᱜᱚᱝᱠᱮ ᱠᱚ ᱡᱟᱦᱟᱸ ᱚᱠᱛᱚ ᱠᱚ ᱮᱢ ᱠᱟᱣᱟᱜ ᱞᱟᱝ ᱱᱚᱣᱟ ᱫᱚ ᱟᱹᱰᱤ ᱠᱤᱢᱛᱤ ᱚᱠᱛᱚ ᱠᱟᱱᱟ ᱱᱚᱣᱟ ᱚᱠᱛᱚ ᱢᱚᱫᱽᱫᱷᱮ ᱨᱮᱜᱮ ᱞᱟᱝ ᱜᱟᱯᱟᱞ ᱢᱟᱨᱟᱣᱟ ᱾ ᱟᱨ ᱱᱩᱠᱩ ᱜᱚᱝᱠᱮ ᱠᱚᱦᱚᱸ ᱟᱭᱢᱟ ᱥᱟᱨᱦᱟᱣ ᱮᱢᱟ ᱠᱚ ᱦᱩᱭᱩᱜᱼᱟ ᱡᱮᱦᱮᱛᱩ ᱱᱚᱝᱠᱟ ᱫᱤᱥᱚᱢ ᱫᱤᱥᱚᱢ ᱨᱚ ᱵᱚᱲᱚ ᱜᱟᱱᱚᱜ ᱠᱟᱱᱟ ᱦᱳᱭ ᱵᱟᱝ
ᱦᱳᱭ ᱦᱳᱭ ᱦᱳᱭ
ᱟᱫᱚ ᱚᱱᱠᱟ ᱞᱮᱠᱟᱛᱮᱞᱤᱧ ᱞᱟᱹᱭ ᱮᱫᱟ ᱱᱤᱛᱚᱜ ᱫᱚ ᱟᱵᱚ ᱥᱮᱨᱣᱟ ᱨᱮᱱᱟᱜ ᱟᱵᱚ ᱥᱮᱨᱣᱟ ᱨᱮᱱᱟᱜ ᱯᱚᱨᱚᱵᱽ ᱠᱚ ᱤᱫᱤ ᱠᱟᱛᱮᱫ ᱜᱮᱞᱟᱝ ᱜᱟᱯᱟᱞᱢᱟᱨᱟᱜ-ᱟ ᱠᱟᱹᱴᱤᱡ ᱮᱸ ᱪᱮᱫ ᱞᱮᱠᱟ ᱟᱫᱚ ᱟᱯᱮ ᱟᱯᱮ ᱴᱚᱴᱷᱟ ᱚᱠᱟ ᱞᱮᱠᱟ ᱟᱞᱮ ᱴᱚᱴᱷᱟ ᱚᱠᱟ ᱞᱮᱠᱟ ᱾ ᱱᱚᱣᱟ ᱵᱟᱲᱟᱭ ᱫᱚ ᱞᱟᱹᱠᱛᱤ ᱠᱟᱱ ᱜᱮᱭᱟ ᱥᱮ ᱾
ᱦᱳᱭ ᱜᱚᱢᱠᱮ ᱢᱮᱱᱠᱷᱟᱱ ᱟᱹᱞᱤᱧ ᱫᱚ ᱪᱮᱫ ᱞᱤᱧ ᱞᱟᱹᱭᱟ ᱟᱹᱰᱤ ᱫᱩᱠ ᱨᱮᱭᱟᱜ ᱠᱟᱛᱷᱟ ᱟᱹᱵᱤᱱ ᱴᱷᱮᱱ ᱱᱚᱣᱟ ᱠᱟᱛᱷᱟ ᱞᱟᱹᱭᱛᱮ
ᱦᱳᱭ ᱦᱳᱭ
ᱢᱮᱱᱠᱷᱟᱱ ᱟᱹᱞᱤᱧ ᱢᱟ ᱜᱚᱢᱠᱮ ᱱᱟᱢᱟᱞ ᱫᱤᱥᱚᱢ ᱛᱚ
ᱦᱳᱭ ᱦᱳᱭ ᱦᱳᱭ ᱾
ᱢᱮᱱᱠᱷᱟᱱ ᱜᱚᱝᱠᱮ ᱚᱱᱠᱟ ᱡᱮ ᱥᱮᱨᱣᱟ ᱨᱮᱭᱟᱜ ᱯᱚᱨᱚᱵᱽ ᱠᱚ ᱥᱮ ᱪᱮᱫ ᱞᱮᱠᱟ ᱚᱱᱠᱟ ᱫᱚ ᱜᱚᱝᱠᱮ ᱩᱱᱟᱹᱜ ᱟᱞᱮ ᱥᱮᱱ ᱫᱚ ᱟᱞᱮ ᱴᱚᱴᱷᱟ ᱠᱚᱨᱮ ᱫᱚ ᱩᱱᱟᱹᱜᱴᱟᱜ ᱫᱚ ᱵᱟᱝ ᱯᱟᱞᱟᱣᱚᱜ ᱜᱮᱭᱟ ᱥᱮ ᱢᱮᱱᱠᱷᱟᱱ ᱡᱩᱫᱤ ᱵᱤᱱ ᱞᱟᱹᱭᱟ ᱡᱮ ᱦᱚᱭ ᱥᱚᱦᱚᱨᱟᱭ ᱯᱚᱨᱚᱵᱽ ᱥᱮ ᱠᱟᱨᱟᱢ ᱠᱚ
ᱦᱳᱭ
ᱫᱟᱸᱥᱟᱭ ᱠᱚ ᱜᱚᱢᱠᱮ ᱱᱚᱣᱟ ᱫᱚ ᱟᱹᱰᱤ ᱪᱮᱫ ᱤᱧ ᱞᱟᱹᱭᱟ ᱟᱹᱰᱤ ᱫᱩᱠ ᱥᱟᱞᱟᱜ ᱜᱮᱞᱤᱧ ᱞᱟᱹᱭᱮᱫᱟ ᱾ ᱢᱮᱱᱠᱷᱟᱱ ᱱᱚᱣᱟ ᱠᱚᱫᱚ ᱵᱟᱝ ᱧᱮᱞᱚᱜᱚᱜ ᱠᱟᱱ ᱜᱮᱭᱟ ᱜᱚᱝᱠᱮ ᱟᱞᱮᱥᱮᱱ ᱫᱚ ᱩᱱᱟᱹᱜ ᱫᱚ ᱾
ᱚ ᱟᱪᱪᱷᱟ ᱟᱪᱪᱷᱟ ᱾ ᱟᱫᱚ ᱚᱱᱠᱟ ᱞᱮᱠᱟᱛᱮ ᱵᱟᱦᱟ ᱯᱚᱨᱚᱵᱽ ᱠᱚ ᱵᱟᱝ ᱦᱩᱭᱩᱜ ᱜᱮᱭᱟ ᱜᱚᱢᱠᱮ ᱟᱯᱮ ᱴᱚᱴᱷᱟ ᱠᱚᱨᱮ ᱫᱚ?
ᱵᱟᱝ ᱜᱮ ᱜᱚᱝᱠᱮ ᱚᱱᱠᱟ ᱫᱚ ᱵᱟᱝ ᱦᱩᱭᱩᱜ ᱜᱮᱭᱟ ᱾ ᱢᱮᱱᱠᱷᱟᱱ ᱪᱮᱫ ᱞᱤᱧ ᱞᱟᱹᱭᱟ ᱟᱞᱮ ᱫᱚ ᱜᱚᱝᱠᱮ ᱚᱱᱠᱟ ᱫᱤᱠᱩ ᱯᱩᱥᱤ ᱠᱚ ᱛᱟᱞᱟ ᱨᱮᱛᱚ ᱟᱞᱮ ᱫᱚ ᱵᱚᱥᱚᱵᱟᱥ ᱾ ᱢᱮᱱᱠᱷᱟᱱ ᱦᱳᱭ ᱜᱚᱝᱠᱮ ᱢᱮᱱᱠᱷᱟᱱ ᱟᱞᱮ ᱫᱚ ᱚᱱᱠᱟ ᱯᱮᱭᱟ ᱯᱩᱱᱭᱟᱹ ᱚᱲᱟᱜ ᱜᱟᱱ ᱜᱮ ᱢᱮᱱᱟᱜ ᱞᱮᱭᱟ ᱥᱟᱱᱛᱟᱲ ᱫᱚ ᱢᱮᱱᱠᱷᱟᱱ ᱟᱨ ᱡᱩᱫᱤ ᱵᱤᱱ ᱠᱚᱭᱚᱜ ᱟᱠᱚᱣᱟ ᱵᱟᱫᱽ ᱵᱟᱹᱠᱤ ᱫᱚ ᱡᱚᱛᱚ ᱫᱤᱠᱩ
ᱚ ᱟᱪᱪᱷᱟ ᱾
ᱦᱳᱭ ᱢᱮᱱᱠᱷᱟᱱ ᱟᱫᱚ ᱚᱱᱟ ᱛᱮᱜᱮ ᱜᱚᱢᱠᱮ ᱩᱱᱟᱹᱜ ᱫᱚ ᱪᱤᱠᱟᱹᱭᱟ ᱵᱤᱱ ᱢᱚᱬᱮ ᱜᱚᱴᱮᱡ ᱚᱲᱟᱜ ᱛᱮᱦᱚᱸ ᱜᱚᱝᱠᱮ ᱩᱱᱟᱹᱜ ᱫᱚ ᱟᱨ ᱥᱩᱨ ᱥᱩᱯᱩᱨ ᱚᱱᱠᱟ ᱡᱮ ᱥᱟᱱᱛᱟᱲ ᱟᱹᱛᱩ ᱠᱚ ᱥᱮ ᱚᱱᱠᱟ ᱨᱟᱥᱤᱧᱚᱜ ᱟᱹᱛᱩ ᱜᱚᱝᱠᱮ ᱵᱟᱹᱱᱩᱜ ᱜᱮᱭᱟ
ᱟᱪᱪᱷᱟ ᱟᱫᱚ ᱞᱤᱧ ᱞᱟᱹᱭᱮᱜ-ᱟ ᱛᱟᱦᱚᱞᱮ ᱚᱱᱠᱟ ᱞᱮᱠᱟ ᱛᱮᱫᱚ ᱦᱟᱸᱜ ᱜᱟᱯᱟᱞᱢᱟᱨᱟᱣ ᱫᱚ ᱱᱟᱯᱟᱭ ᱴᱷᱤᱠ ᱵᱟᱝ ᱦᱩᱭᱩᱜ ᱟᱫᱚ ᱟᱵᱮᱱ ᱡᱩᱫᱤ ᱡᱟᱦᱟᱱᱟᱜ ᱯᱚᱨᱚᱵᱽ ᱥᱮ ᱥᱮᱨᱣᱟ ᱤᱫᱤ ᱠᱟᱛᱮᱫ ᱵᱟᱲᱟᱭ ᱨᱮᱱᱟᱜ ᱤᱪᱪᱷᱟᱹ ᱠᱚ ᱢᱮᱱᱟᱜ ᱟᱠᱟᱫ ᱛᱟᱵᱮᱱᱟ ᱟᱫᱚᱧ ᱠᱩᱠᱩᱞᱤ ᱵᱤᱱ ᱫᱚᱦᱚ ᱫᱟᱲᱮᱭᱟᱜᱼᱟ ᱟᱹᱞᱤᱧ ᱞᱤᱧ ᱞᱟᱹᱭ ᱟᱹᱵᱤᱱᱟ ᱟᱨᱠᱤ
ᱦᱳᱭ ᱦᱳᱭ ᱜᱚᱝᱠᱮ ᱱᱚᱣᱟ ᱢᱟ ᱟᱹᱰᱤ ᱵᱮᱥ ᱦᱩᱭᱩᱜ-ᱟ᱾ ᱢᱮᱱᱠᱷᱟᱱ ᱟᱹᱞᱤᱧ ᱢᱟ ᱩᱱᱟᱹᱜ ᱫᱚ ᱡᱮ
ᱫᱚ ᱵᱟᱭ ᱦᱩᱭᱩᱜᱼᱟ ᱚᱱᱠᱟ ᱛᱚ ᱟᱵᱚ ᱥᱮᱨᱣᱟ ᱨᱮᱱᱟᱜ ᱯᱚᱨᱚᱵᱽ ᱠᱚ ᱟᱫᱚ ᱟᱹᱵᱤᱱ ᱦᱚᱸ ᱛᱚᱦᱟᱸᱜ ᱵᱟᱵᱤᱱ ᱞᱟᱹᱭ ᱫᱟᱲᱮ ᱟᱹᱞᱤᱧᱟ ᱟᱞᱮᱥᱮᱪ ᱪᱮᱫᱞᱮᱠᱟ ᱦᱩᱭᱩᱜ-ᱟ ᱟᱨ ᱟᱹᱞᱤᱧ ᱫᱚᱦᱟᱸᱜ ᱵᱤᱱ ᱞᱟᱹᱭ ᱢᱟᱛᱚᱞᱤᱧ ᱞᱟᱹᱭ ᱵᱤᱱ ᱜᱮᱭᱟ ᱟᱫᱚ ᱟᱵᱮᱱ ᱠᱩᱠᱞᱤ ᱵᱮᱱ ᱫᱚᱦᱚ ᱞᱮᱠᱷᱟᱱ ᱫᱚ ᱟᱹᱰᱤ ᱜᱟᱱ ᱜᱮ ᱡᱩᱛ
ᱦᱳᱭ ᱦᱳᱭ ᱜᱚᱝᱠᱮ ᱟᱹᱞᱤᱧ ᱦᱚᱸ ᱵᱟᱰᱟᱭ ᱡᱚᱝ ᱛᱮᱱᱟᱜ ᱫᱚ ᱢᱮᱱᱟᱜ ᱛᱟᱹᱞᱤᱧ ᱜᱮᱭᱟ ᱢᱮᱱᱠᱷᱟᱱ ᱜᱚᱝᱠᱮ ᱟᱹᱞᱤᱧ ᱡᱩᱫᱤ ᱠᱩᱠᱞᱤ ᱞᱤᱧ ᱫᱚᱦᱚᱭᱟ ᱟᱹᱵᱤᱱ ᱴᱷᱮᱱ
ᱦᱳᱭ
ᱡᱮ ᱱᱚᱜ-ᱚᱭ ᱡᱮ ᱥᱚᱦᱚᱨᱟᱭ ᱯᱚᱨᱚᱵᱽ ᱱᱚᱜ-ᱚᱭ ᱡᱮ ᱠᱟᱛᱷᱟᱨ ᱞᱟᱹᱭ ᱛᱟᱵᱚᱱ ᱫᱚ ᱡᱮ ᱦᱟᱹᱛᱤ ᱞᱮᱠᱟᱱ ᱯᱚᱨᱚᱵᱽ ᱠᱟᱱᱟ,
ᱦᱳᱭ
ᱦᱳᱭ ᱦᱳᱭ ᱢᱮᱱᱠᱷᱟᱱ ᱱᱚᱣᱟ ᱯᱚᱨᱚᱵᱽ ᱠᱚᱜᱮ ᱜᱚᱢᱠᱮ ᱟᱯᱮ ᱥᱮᱫ ᱫᱚ ᱪᱮᱫ ᱞᱮᱠᱟ ᱠᱚ ᱢᱟᱱᱟᱣ ᱵᱟᱲᱟᱭᱟ ᱥᱮ ᱛᱤᱱᱟᱹᱜ ᱫᱤᱱ ᱪᱮᱫ ᱞᱮᱠᱟ ᱚᱱᱟ ᱡᱩᱫᱤ ᱠᱟᱹᱴᱤᱡ ᱵᱤᱱ ᱞᱟᱹᱭ ᱥᱚᱫᱚᱨ ᱟᱹᱞᱤᱧ ᱠᱮᱭᱟ ᱵᱩᱴᱟᱹ ᱥᱟᱺᱦᱤᱡ ᱛᱟᱞᱮ ᱠᱟᱹᱴᱤᱡ ᱵᱩᱡᱽ ᱛᱤᱭᱳᱜ ᱠᱮᱭᱟᱹᱞᱤᱧ,
ᱦᱳᱭ ᱦᱳᱭ ᱦᱳᱭ ᱤᱧ ᱞᱟᱹᱭᱮᱜ-ᱟ ᱢᱟ ᱟᱸᱡᱚᱢ ᱵᱤᱱ ᱦᱳᱭ
ᱦᱳᱭ ᱦᱳᱭ
ᱟᱫᱚ ᱡᱟᱦᱟᱸᱭ ᱯᱟᱹᱦᱤᱞ ᱦᱟᱯᱲᱟᱢ ᱠᱚᱠᱚ ᱞᱟᱹᱭ ᱦᱟᱹᱛᱤ ᱞᱮᱠᱟᱱ ᱯᱚᱨᱚᱵᱽ ᱚᱱᱟ ᱫᱚ ᱥᱟᱹᱨᱤᱜᱮ ᱦᱟᱹᱛᱤ ᱞᱮᱠᱟᱱ ᱯᱚᱨᱚᱵᱽ ᱠᱟᱱ ᱜᱮᱭᱟ ᱥᱮ ᱟᱹᱰᱤ ᱢᱟᱨᱟᱝ ᱯᱚᱨᱚᱵᱽ ᱟᱫᱚ ᱱᱚᱝᱠᱟ ᱞᱮᱠᱟᱛᱮ ᱦᱟᱸᱜ ᱠᱚ ᱢᱟᱨᱟᱝ ᱟᱠᱟᱜᱼᱟ ᱱᱚᱣᱟ ᱯᱚᱨᱚᱵᱽ ᱫᱚ ᱱᱚᱣᱟ ᱯᱚᱨᱚᱵᱽ ᱨᱮᱫᱚ ᱡᱟᱦᱟᱸ ᱛᱤᱱᱟᱹᱜ ᱚᱲᱟᱜ ᱨᱮᱱ ᱢᱮᱱᱟᱜ ᱟᱠᱟᱫ ᱫᱟᱹᱭ ᱠᱚ, ᱦᱚᱯᱚᱱ ᱮᱨᱟ ᱠᱚ, ᱥᱮ ᱱᱩᱠᱩ ᱦᱟᱛᱚᱢ ᱛᱟᱠᱚ
ᱦᱳᱭ
ᱮᱠᱟᱞ ᱠᱚ ᱱᱮᱣᱛᱟ ᱮᱫ ᱠᱚᱜᱮᱭᱟ ᱦᱳᱭ ᱟᱨ ᱚᱲᱟᱜ ᱨᱮ ᱵᱚᱸᱜᱟ ᱵᱩᱨᱩ ᱫᱚ ᱩᱱ ᱚᱠᱛᱚ ᱜᱮᱠᱚ ᱦᱟᱛ ᱵᱚᱸᱜᱟ ᱵᱩᱨᱩᱠ ᱥᱟᱱᱛᱟᱲ ᱟᱨᱠᱤ ᱡᱟᱦᱟᱸ ᱛᱤᱱᱟᱹᱜ ᱱᱟᱣᱟ ᱦᱚᱲ ᱠᱚ ᱦᱮᱡ ᱟᱠᱟᱱ ᱢᱟᱱᱮ ᱠᱤᱢᱤᱱ ᱠᱚᱠᱚ
ᱦᱚ ᱵᱚᱸᱜᱟ ᱛᱟᱞᱟ ᱠᱚᱣᱟ ᱱᱟᱜ ᱚᱲᱟᱜ ᱥᱚᱨᱦᱟᱭ ᱨᱮ
ᱜᱚᱝᱠᱮ ᱠᱟᱹᱴᱤᱡ ᱨᱚᱲ ᱠᱟᱹᱴᱤᱡ ᱠᱟᱴᱟᱜ ᱠᱟᱱ ᱛᱟᱵᱤᱱ ᱫᱚ
ᱟᱪᱪᱷᱟ ᱴᱟᱣᱟᱨ ᱨᱮᱱᱟᱜ ᱦᱟᱸᱜ ᱯᱨᱚᱵᱞᱮᱢ ᱫᱚ ᱦᱩᱭᱩᱜ ᱜᱮᱭᱟ ᱟᱞᱮ ᱫᱚ ᱦᱟᱸᱜ ᱜᱚᱝᱠᱮ ᱦᱟᱸᱜ ᱟᱸ ᱵᱩᱨᱩ ᱫᱤᱥᱚᱢᱟᱱ ᱯᱟᱲᱟᱜ ᱠᱟᱱᱟ ᱥᱮ ᱚᱱᱟ ᱠᱷᱟᱹᱛᱤᱨ ᱱᱟᱥᱮᱱᱟᱜ ᱫᱚ ᱦᱚᱭᱛᱚ ᱚ ᱰᱤᱥᱴᱟᱯ ᱜᱚᱫᱮᱟᱭ
ᱵᱟᱝ ᱜᱚᱝᱠᱮ ᱱᱤᱛᱚᱜ ᱫᱚ ᱡᱩᱛ ᱜᱮ ᱟᱸᱡᱚᱢᱚᱜ ᱠᱟᱱ ᱛᱟᱵᱮᱱᱟ ᱱᱤᱛᱚᱜ ᱫᱚ
ᱦᱳᱭ ᱦᱳᱭ ᱛᱟᱦᱚᱞᱮ ᱱᱚᱣᱟ ᱫᱚ ᱦᱟᱸᱜ ᱠᱟᱹᱴᱤᱡ ᱜᱤᱞᱤ ᱪᱚᱜ ᱠᱟᱱᱟ ᱦᱚᱭᱛᱚ ᱯᱟᱞᱮᱫ,
ᱦᱳᱭ ᱦᱳᱭ ᱦᱩᱭ ᱫᱟᱲᱮᱭᱟᱜᱼᱟ
ᱦᱳᱭ ᱟᱫᱚ ᱚᱱᱠᱟ ᱞᱮᱠᱟᱛᱮ ᱥᱚᱨᱦᱟᱭ ᱯᱚᱨᱚᱵᱽ ᱫᱚ ᱦᱟᱸᱜ ᱟᱹᱰᱤ ᱢᱟᱨᱟᱝ ᱯᱚᱨᱚᱵᱽ ᱦᱟᱸᱜ ᱵᱚᱱ ᱢᱮᱱ ᱟᱠᱟᱫᱟ ᱦᱟᱸᱜ, ᱦᱟᱯᱲᱟᱢ ᱠᱚ ᱥᱮ ᱱᱚᱣᱟ ᱫᱚ ᱟᱹᱞᱤᱧ ᱫᱚ ᱟᱹᱰᱤ ᱥᱟᱹᱨᱤ ᱠᱟᱛᱷᱟ ᱜᱮ ᱞᱤᱧ ᱢᱮᱛᱟᱣᱟᱛᱟ ᱠᱚᱣᱟ ᱾ ᱡᱮᱦᱮᱛᱩ ᱱᱚᱝᱠᱟ ᱵᱚᱸᱜᱟ ᱛᱟᱞᱟ ᱦᱟᱸᱜ ᱩᱱ ᱥᱚᱢᱚᱭ ᱫᱚ ᱼᱼ ᱡᱟᱦᱟᱸ ᱛᱤᱱᱟᱹᱜ ᱱᱟᱣᱟ ᱯᱚᱨᱤᱵᱟᱨ ᱨᱮ ᱜᱷᱟᱨᱚᱸᱡᱽ ᱨᱮ ᱱᱟᱶᱟ ᱦᱚᱲ ᱼᱼ ᱦᱤᱡᱩᱜ-ᱟ ᱥᱮ ᱱᱟᱣᱟ ᱦᱚᱸ ᱥᱮᱱᱚᱜ-ᱟ ᱼᱼ ᱟᱫᱚ ᱩᱱᱠᱩ ᱫᱚ ᱼᱼ ᱥᱟᱵ ᱠᱟᱜ ᱵᱤᱱ ᱠᱤᱢᱤᱱ ᱥᱮ ᱵᱟᱦᱩ ᱵᱤᱱ ᱟᱹᱜᱩ ᱠᱮᱫᱮ ᱚᱲᱟᱜ ᱛᱮ ᱩᱱᱠᱩ ᱠᱚ ᱵᱚᱸᱜᱟ ᱛᱟᱞᱟ ᱦᱮᱸ ᱼᱼ ᱩᱱᱠᱩ ᱠᱚ ᱵᱚᱱ ᱵᱚᱸᱜᱟ ᱼᱼ
ᱟᱪᱪᱷᱟ ᱟᱪᱪᱷᱟ ᱟᱪᱷᱟ ᱾
ᱚᱱᱠᱟ ᱞᱮᱠᱟ ᱛᱮ ᱥᱚᱨᱦᱟᱭ ᱢᱟᱦᱟ ᱟᱞᱮ ᱱᱚᱛᱮ ᱫᱚ ᱢᱚᱬᱮ ᱢᱟᱦᱟ ᱞᱮ ᱢᱟᱱᱟᱣᱟ ᱾
ᱛᱤᱱᱟᱹᱜ ᱢᱟᱦᱟ ᱜᱚᱝᱠᱮ?
ᱢᱚᱬᱮ ᱢᱟᱦᱟᱸ ᱦᱟᱸᱜ ᱢᱚᱬᱮ ᱼᱼ
ᱜᱚᱝᱠᱮ ᱟᱨᱦᱚ ᱚᱱᱠᱟ ᱜᱮ ᱠᱟᱴᱟᱜ ᱠᱟᱱ ᱛᱟᱵᱤᱱᱟ ᱾
ᱟᱹᱞᱤᱧ ᱢᱚᱬᱮ ᱢᱟᱦᱟ ᱦᱟᱸᱜ ᱞᱮ ᱢᱟᱱᱟᱣᱟ ᱟᱞᱮ ᱫᱚ ᱟᱞᱮ ᱫᱚ ᱦᱟᱸᱜ ᱜᱚᱝᱠᱮ ᱾
ᱦᱳᱭ ᱜᱚᱝᱠᱮ ᱠᱟᱹᱴᱤᱡ ᱡᱳᱨ ᱧᱚᱜ ᱡᱩᱫᱤ ᱵᱤᱱ ᱨᱚᱲᱟ ᱛᱟᱦᱚᱞᱮ ᱠᱷᱟᱱ ᱫᱚ ᱡᱩᱛ ᱥᱟᱺᱦᱤᱡ ᱜᱮ ᱟᱸᱡᱚᱢᱚᱜ ᱠᱟᱱᱟ ᱟᱹᱞᱤᱧ ᱫᱚᱞᱤᱧ ᱢᱚᱱᱮᱭᱮᱫᱼᱟ᱾
ᱟᱫᱚ ᱜᱚᱢᱠᱮ ᱦᱟᱸᱜ ᱡᱳᱨ ᱜᱮ ᱦᱟᱸᱜ ᱞᱤᱧ ᱨᱚᱲᱟ ᱡᱳᱨ ᱛᱮ ᱫᱚ ᱚᱠᱟ ᱞᱮᱠᱟ ᱨᱮᱜᱮ ᱡᱮ ᱱᱚᱝᱠᱟᱜ ᱠᱟᱱᱟ ᱦᱟᱸᱜ ᱟᱹᱞᱤᱧ ᱦᱚᱸ ᱵᱟᱹᱞᱤᱧ ᱴᱷᱟᱹᱣᱠᱟᱹ ᱫᱟᱲᱮᱜ ᱠᱟᱱᱟ᱾
ᱟᱪᱪᱷᱟ ᱢᱟ ᱨᱚᱲ ᱵᱤᱱ ᱱᱤᱛᱚᱜ ᱦᱳᱭ ᱟᱸᱡᱚᱢᱚᱜ ᱠᱟᱱ ᱛᱟᱵᱤᱱᱟ ᱾
ᱦᱳᱭ ᱟᱫᱚ ᱚᱱᱠᱟ ᱞᱮᱠᱟ ᱛᱮ ᱞᱤᱧ ᱞᱟᱹᱭ ᱮᱫᱟ ᱟᱞᱮ ᱫᱚ ᱥᱚᱨᱦᱟᱭ ᱫᱚ ᱦᱟᱸᱜ ᱢᱚᱬᱮ ᱢᱟᱦᱟ ᱞᱮ ᱢᱟᱱᱟᱣᱟ ᱜᱚᱝᱠᱮ ᱾
ᱟᱪᱪᱷᱟ ᱢᱚᱬᱮ ᱢᱟᱦᱟ ᱵᱟᱝ?
ᱦᱳᱭ ᱦᱳᱭ ᱢᱚᱬᱮ ᱢᱟᱦᱟ ᱠᱚ ᱨᱮᱱᱟᱜ ᱧᱩᱛᱩᱢ ᱫᱚ ᱥᱮ ᱧᱩᱢ ᱟᱠᱟᱜᱼᱟ ᱠᱚ ᱱᱚᱝᱠᱟ ᱼᱼ ᱯᱳᱭᱞᱳ ᱩᱛᱟᱹᱨ ᱫᱚ ᱯᱩᱭᱞᱳ ᱫᱤᱱ ᱫᱚ ᱦᱟᱸᱜ ᱩᱢ ᱢᱟᱦᱟ ᱟᱨᱠᱤ ᱼᱼ ᱦᱳᱭ ᱦᱳᱭ ᱩᱢ ᱢᱟᱦᱟ ᱮᱱ ᱦᱤᱞᱳᱜ ᱫᱚ ᱦᱟᱸᱜ ᱼᱼ ᱩᱢ ᱩᱢ ᱯᱷᱟᱨᱪᱟᱜ ᱟᱠᱚ ᱟᱨ ᱱᱚᱣᱟ ᱫᱚ ᱮᱠᱪᱩᱣᱮᱞᱤ ᱰᱟᱝᱨᱤ ᱠᱚᱣᱟᱜ ᱯᱚᱨᱚᱵᱽ ᱠᱟᱱᱟ ᱛᱚ ᱾ ᱟᱨ ᱰᱟᱝᱨᱤ ᱥᱟᱶ ᱼᱼ ᱛᱮ ᱟᱵᱚ ᱥᱟᱱᱛᱟᱲ ᱠᱚᱣᱟᱜ ᱯᱚᱨᱚᱵᱽ ᱦᱚᱸ ᱠᱟᱱᱟ ᱢᱟᱱᱮ ᱟᱥᱚᱞ ᱫᱚ ᱦᱩᱭᱩᱜ ᱠᱟᱱᱟ ᱩᱱᱠᱩ ᱼᱼ ᱡᱟᱦᱟᱸᱭ ᱫᱚ ᱟᱵᱚ ᱠᱷᱟᱹᱛᱤᱨ ᱛᱮ ᱚᱲᱟᱜ ᱼᱼ ᱢᱟᱱᱮ ᱩᱱᱠᱩ ᱠᱚ ᱠᱷᱟᱹᱛᱤᱨ ᱛᱮ ᱟᱵᱚ ᱚᱲᱟᱜ ᱨᱮ ᱞᱩᱠᱷᱤ ᱥᱮ ᱵᱚᱱ ᱟᱹᱜᱩ ᱠᱟᱱ ᱫᱚ ᱟᱵᱚᱣᱟᱜ ᱡᱚᱢ ᱟᱨᱠᱤᱼᱼ
ᱱᱩᱠᱩ ᱠᱚ ᱠᱷᱟᱹᱛᱤᱨ ᱛᱮ ᱜᱮ ᱛᱚ ᱦᱤᱡᱩᱜ ᱼᱼ ᱠᱟᱱᱟ ᱥᱮ ᱢᱟᱱᱮ ᱱᱩᱠᱩ ᱵᱟᱝᱠᱚ ᱛᱟᱦᱮᱸ ᱞᱮᱱᱠᱷᱟᱱ ᱫᱚ ᱯᱟᱹᱦᱤᱞ ᱩᱛᱟᱹᱨ ᱫᱚ ᱼᱼ ᱱᱩᱠᱩ ᱴᱷᱮᱱ ᱜᱮ ᱥᱟᱨ ᱛᱟᱦᱮᱸ ᱠᱟᱱᱟ ᱱᱩᱠᱩ ᱠᱚ ᱼᱼ ᱠᱚ ᱜᱚᱲᱚᱜ ᱠᱷᱟᱹᱛᱤᱨ ᱛᱮᱜᱮ ᱦᱤᱡᱩᱜ ᱠᱟᱱ ᱛᱟᱦᱮᱱᱚᱜ ᱟᱨ ᱠᱤ ᱚᱲᱟᱜ ᱛᱮ ᱾
ᱦᱳᱭ ᱦᱳᱭ ᱜᱚᱝᱠᱮ ᱢᱟᱱᱮ ᱫᱷᱚᱱ ᱠᱚ ᱟᱨᱡᱟᱣ ᱮᱫ ᱛᱟᱦᱮᱸᱫ ᱵᱚᱱ ᱾
ᱦᱳᱭ ᱦᱳᱭ ᱟᱫᱚ ᱚᱱᱠᱟ ᱞᱮᱠᱟ ᱛᱮ ᱱᱩᱠᱩ ᱠᱚ ᱵᱚ ᱟᱹᱨᱩᱵ ᱯᱷᱟᱨᱪᱟ ᱵᱟᱲᱟ ᱼᱼ ᱠᱚᱣᱟ ᱩᱢ ᱦᱤᱞᱳᱜ ᱫᱚ ᱟᱨ ᱱᱩᱠᱩ ᱠᱚᱣᱟᱜ ᱥᱟᱯᱟᱵ ᱡᱟᱦᱟᱸ ᱫᱚ ᱟᱬᱟᱨ ᱼᱼ ᱛᱟᱯᱚᱨ ᱱᱟᱦᱮᱞ ᱟᱬᱜᱚᱢ ᱱᱚᱣᱟ ᱠᱚ ᱚᱱᱟ ᱼᱼ ᱥᱟᱶᱛᱮ ᱚᱲᱟᱜ ᱠᱚᱦᱚᱸ ᱠᱚ ᱥᱟᱯᱷᱟ ᱵᱟᱲᱟᱭᱟ ᱩᱢ ᱢᱟᱦᱟ ᱦᱤᱞᱳᱜ ᱫᱚ ᱾ ᱞᱩᱜᱽᱲᱤᱡ ᱞᱟᱯᱚ ᱡᱚᱛᱚ ᱟᱨᱠᱤ ᱠᱚ ᱮᱱᱦᱤᱞᱳᱜ ᱫᱚ ᱦᱟᱸᱜ ᱠᱚ ᱥᱟᱯᱷᱟ ᱵᱟᱲᱟᱭᱟ ᱩᱢ ᱢᱟᱦᱟ ᱦᱤᱞᱳᱜ ᱫᱚ ᱾
ᱟᱪᱪᱷᱟ ᱢᱮᱱᱠᱷᱟᱱ ᱩᱢ ᱢᱟᱦᱟ ᱦᱤᱞᱳᱜ ᱫᱚ ᱚᱱᱮ ᱢᱟᱱᱮ ᱪᱷᱤᱢ ᱪᱷᱟᱢ ᱜᱚᱴᱟ ᱥᱟᱺᱦᱤᱡ ᱵᱟᱝ ᱾
ᱦᱳᱭ ᱡᱟᱦᱟᱸ ᱫᱚ ᱚᱱᱮ ᱠᱟᱛᱷᱟ ᱨᱮ ᱜᱮ ᱵᱟᱠᱚ ᱞᱟᱹᱭ ᱠᱟᱫᱟ ᱩᱢ ᱢᱟᱦᱟ ᱟᱫᱚ ᱚᱱᱟ ᱞᱮᱠᱟᱛᱮ ᱼᱼ ᱩᱢ ᱯᱷᱟᱨᱪᱟ ᱯᱷᱟᱨᱪᱤ ᱟᱠᱚ ᱟᱨᱠᱤ ᱾
ᱟᱪᱪᱷᱟ ᱾
ᱦᱳᱭ ᱟᱨ ᱼᱼ ᱜᱚᱥᱟᱬᱮ ᱚᱲᱟᱜ ᱠᱚ ᱱᱚᱝᱠᱟ ᱞᱮᱠᱟ ᱛᱮ ᱠᱚ ᱥᱟᱯᱷᱟ ᱵᱟᱲᱟᱭᱟ ᱦᱟᱸᱜ ᱼᱼ ᱦᱳᱭᱛᱳ ᱴ ᱠᱩᱞᱦᱤ ᱢᱩᱪᱟᱹᱫ ᱨᱮ ᱡᱟᱦᱟᱸ ᱫᱚ ᱜᱚᱥᱟᱬᱮ ᱚᱲᱟᱜ ᱢᱮᱱᱟᱜ ᱠᱟᱫᱟ ᱾ ᱚᱱᱟ ᱚᱲᱟᱜ ᱦᱚᱸᱠᱚ ᱯᱷᱟᱨᱪᱟ ᱯᱷᱟᱹᱨᱪᱤ ᱵᱟᱲᱟᱭᱟ ᱾
ᱟᱪᱪᱷᱟ ᱾
ᱦᱮᱸ ᱟᱨ ᱼᱼ ᱫᱚᱥᱟᱨ ᱢᱟᱦᱟ ᱫᱚ ᱵᱚᱸᱜᱟᱜ ᱢᱟᱦᱟᱟᱸᱜ ᱮᱱᱦᱤᱞᱳᱜ ᱫᱚ ᱵᱚᱸᱜᱟᱜ ᱟᱠᱚ ᱥᱟᱱᱛᱟᱲ ᱚ ᱦᱚ ᱵᱚᱸᱜᱟ ᱠᱚ ᱛᱟᱨᱯᱚᱨᱮ ᱡᱟᱦᱟᱸ ᱛᱤᱱᱟᱹᱜ ᱠᱚ ᱠᱩᱲᱟᱹᱣ ᱠᱟᱜᱼᱟ ᱯᱤᱴᱷᱟᱹ ᱞᱮᱴᱚ ᱦᱳᱭ ᱥᱮ
ᱦᱳᱭ ᱦᱳᱭ ᱦᱳᱭ
ᱟᱫᱚ ᱚᱱᱠᱟ ᱞᱮᱠᱟᱛᱮ ᱦᱟᱸᱜ ᱚᱲᱟᱜ ᱮᱱ ᱦᱤᱞᱳᱜ ᱠᱚ ᱵᱚᱸᱜᱟᱜᱼᱟ ᱟᱨ ᱟ ᱩᱱᱠᱩ ᱤᱭᱟᱹ ᱠᱚ ᱫᱟᱲᱮ ᱠᱚ ᱢᱟᱠᱚ ᱛᱟᱦᱮᱱ ᱜᱮᱭᱟ ᱦᱟᱸᱜ ᱢᱮᱨᱚᱢ ᱠᱚ ᱥᱤᱢ ᱠᱚ ᱚᱱᱠᱟ ᱞᱮᱠᱟ ᱛᱮᱦᱟᱸᱜ ᱠᱚ ᱵᱚᱸᱜᱟᱜᱼᱟ
ᱦᱳᱭ ᱦᱳᱭ ᱜᱚᱢᱠᱮ
ᱟᱨ ᱛᱮᱥᱟᱨ ᱢᱟᱦᱟ ᱫᱚ ᱡᱟᱦᱟᱸ ᱠᱷᱩᱱᱴᱟᱹᱣ ᱢᱟᱦᱟ ᱟᱨᱠᱤ
ᱦᱳᱭ ᱢᱟᱱᱮ ᱥᱟᱹᱨᱫᱤ ᱡᱟᱦᱟᱸ ᱠᱚ ᱞᱟᱹᱭ ᱫᱚ
ᱦᱳᱭ ᱥᱟᱹᱨᱫᱤ ᱟᱫᱚ ᱮᱱ ᱦᱤᱞᱳᱜ ᱦᱚᱸ ᱦᱟᱸᱜ ᱠᱷᱩᱱᱴᱟᱹᱣ ᱢᱟᱦᱟ ᱠᱟᱱᱟ ᱟᱨ ᱯᱩᱱᱚᱜ ᱢᱟᱦᱟ ᱫᱚ ᱚᱱᱟ ᱫᱚ ᱵᱟᱥᱠᱮ ᱢᱟᱦᱟ ᱟᱨ ᱢᱚᱬᱮ ᱢᱟᱦᱟ ᱫᱚ ᱵᱩᱰᱷᱤ ᱵᱟᱥᱠᱮ ᱦᱟᱸᱜ ᱟᱞᱮ ᱴᱚᱴᱷᱟ ᱫᱚ ᱦᱟᱸᱜ ᱞᱮ ᱞᱟᱹᱭᱟᱜᱼᱟ
ᱟᱪᱪᱷᱟ ᱢᱮᱱᱠᱷᱟᱱ ᱚᱱᱟ ᱡᱟᱦᱟᱸ ᱵᱩᱰᱷᱤ ᱡᱟᱞᱮ ᱠᱚᱦᱚᱸ ᱠᱚ ᱢᱮᱱ ᱜᱮᱭᱟ ᱵᱟᱝ
ᱦᱳᱭ ᱦᱳᱭ ᱵᱩᱲᱦᱤ ᱡᱟᱞᱮ ᱵᱟᱥᱠᱮ ᱡᱟᱞᱮ ᱫᱚ ᱢᱤᱫ ᱵᱮᱯᱟᱨ ᱜᱮ ᱟᱹᱞᱤᱧ ᱫᱚ ᱞᱤᱧ ᱢᱚᱱᱮᱭᱟ ᱟᱫᱚ ᱦᱳᱭ ᱛᱚ ᱵᱩᱲᱦᱤ ᱡᱟᱞᱮ ᱦᱚᱭ ᱴᱷᱤᱠ ᱵᱤᱱ ᱞᱟᱹᱭ ᱠᱟᱜᱼᱟ ᱟᱫᱚ ᱠᱷᱩᱱᱴᱟᱹᱣ ᱢᱟᱦᱟ ᱦᱤᱞᱳᱜ ᱫᱚ ᱦᱟᱸᱜ ᱡᱟᱦᱟᱸ ᱛᱤᱱᱟᱹᱜ ᱡᱮ ᱫᱟᱹᱭ ᱛᱮᱧᱟᱝ ᱛᱟᱠᱚ ᱠᱩᱢᱟᱹᱝ ᱛᱟᱠᱚ ᱡᱟᱶᱟᱭ ᱵᱟᱵᱩ ᱟᱹᱜᱩ ᱦᱩᱭ ᱠᱟᱱ ᱫᱚ
ᱦᱳᱭ ᱦᱳᱭ ᱦᱳᱭ
ᱟᱫᱚ ᱱᱩᱠᱩ ᱠᱚᱜᱮ ᱦᱟᱸᱜ ᱮᱱ ᱦᱤᱞᱳᱜ ᱢᱟ ᱨᱟᱹᱥᱠᱟᱹ ᱨᱮᱱᱟᱜ ᱫᱤᱱ ᱠᱟᱱ ᱠᱷᱩᱱᱴᱟᱹᱣ ᱢᱟᱦᱟ ᱦᱤᱞᱳᱜ ᱢᱟ ᱦᱟᱸᱜ
ᱦᱳᱭ ᱜᱚᱝᱠᱮ ᱱᱚᱣᱟ ᱫᱚ ᱟᱹᱰᱤ ᱨᱟᱹᱥᱠᱟᱹ ᱨᱮᱭᱟᱜ ᱜᱮ ᱠᱟᱱᱟ ᱠᱷᱩᱱ
ᱦᱳᱭ ᱟᱫᱚ ᱦᱳᱭ ᱟᱨ ᱛᱟᱦᱚᱞᱮ ᱮᱱ ᱦᱤᱞᱳᱜ ᱫᱚ ᱦᱟᱸᱜ ᱩᱱᱠᱩ ᱛᱮᱧᱟᱝ ᱛᱟᱠᱚ ᱠᱩᱢᱟᱹᱝ ᱛᱟᱠᱚ ᱥᱮ ᱡᱟᱶᱟᱭ ᱛᱟᱠᱚ ᱠᱚ ᱦᱮᱡ ᱟᱠᱟᱱ ᱫᱚ ᱱᱮᱶᱛᱟ ᱟᱹᱜᱩ ᱟᱠᱟᱫ ᱠᱚᱫᱚ ᱟᱫᱚ ᱱᱩᱠᱩ ᱜᱮ ᱡᱟᱦᱟᱸ ᱫᱚ ᱱᱟᱣᱟ ᱫᱷᱩᱛᱤ ᱡᱟᱢᱟ ᱮᱢ ᱠᱟᱛᱮ ᱠᱩᱞᱦᱤ ᱠᱚ ᱦᱟᱸᱜ ᱠᱚ ᱞᱟᱦ ᱦᱚᱪᱚ ᱠᱚᱣᱟ ᱠᱷᱩᱱᱴᱤ ᱵᱤᱫ ᱞᱟᱹᱜᱤᱫ ᱟᱛᱮ ᱟᱫᱚ ᱤᱱᱟᱹ ᱫᱚ ᱠᱷᱩᱱᱴᱟᱹᱣ ᱦᱩᱭᱩᱜᱼᱟ ᱥᱮ
ᱦᱳᱭ ᱦᱳᱭ ᱦᱳᱭ
ᱟᱫᱚ ᱚᱱᱟ ᱞᱟᱹᱭ ᱛᱮᱦᱟᱸᱜ ᱩᱱᱠᱩ ᱦᱟᱸᱜ ᱠᱚ ᱞᱟ ᱦᱚᱪᱚ ᱠᱚᱣᱟ ᱟᱨ ᱠᱚ ᱰᱟᱝᱨᱤ ᱠᱚ ᱩᱰᱩᱠ ᱦᱚᱪᱚ ᱠᱚᱣᱟ ᱟᱨ ᱯᱳᱭᱞᱳ ᱛᱮᱫᱚ ᱟᱞᱮ ᱴᱚᱞᱟ ᱠᱚᱨᱮ ᱫᱚ ᱮᱸᱜ ᱱᱚᱣᱟ ᱢᱟᱹᱡᱷᱤ ᱨᱮᱱ ᱵᱟᱭᱟᱨ ᱠᱟᱰᱟ ᱥᱮ ᱰᱟᱝᱨᱟ ᱦᱟᱸᱜ ᱯᱳᱭᱞᱳ ᱛᱮ ᱦᱟᱸᱜ ᱠᱚ ᱠᱷᱩᱱᱴᱟᱹᱣ ᱮᱭᱟ
ᱟᱪᱪᱷᱟ ᱢᱮᱱᱠᱷᱟᱱ ᱩᱱᱤ ᱢᱟᱹᱡᱷᱤ ᱠᱚᱨᱮᱱ ᱜᱮ ᱯᱳᱭᱞᱳ ᱠᱟᱰᱟ ᱥᱮ ᱰᱟᱝᱨᱤ ᱡᱟᱦᱟᱸᱭ ᱜᱮᱠᱚ ᱛᱚᱞᱮᱭᱟ ᱢᱮᱱᱠᱷᱟᱱ ᱩᱱᱤᱜᱮ ᱞᱟᱦᱟᱛᱮ ᱠᱷᱩᱱᱴᱟᱹᱣ ᱮᱭᱟ ᱠᱚ ᱵᱟᱝ
ᱦᱳᱭ ᱦᱳᱭ ᱱᱚᱝᱠᱟᱱᱟᱜ ᱟᱨᱠᱤ ᱜᱮ ᱮᱦᱚᱵ ᱫᱚ ᱦᱩᱭᱩᱜ ᱠᱟᱱᱟ
ᱟᱪᱪᱷᱟ ᱟᱪᱪᱷᱟ ᱟᱪᱪᱷᱟ
ᱟᱫᱚ ᱚᱱᱠᱟ ᱞᱮᱠᱟᱛᱮ ᱮᱱ ᱦᱤᱞᱳᱜ ᱢᱟᱛᱚ ᱠᱷᱩᱱᱴᱟᱹᱣ ᱟᱨᱚ ᱠᱷᱩᱱ ᱴᱟᱹᱣ ᱠᱚᱫᱚ ᱵᱤᱱ ᱧᱮᱞ ᱵᱟᱲᱟ ᱟᱠᱟᱫᱟᱼᱟ ᱥᱮ ᱵᱟᱝ ᱜᱚᱝᱠᱮ ᱛᱟᱦᱚᱞᱮ
ᱜᱚᱢᱠᱮ ᱚᱱᱠᱟ ᱠᱷᱩᱱᱴᱟᱹᱣ ᱠᱚᱫᱚ ᱢᱟ ᱵᱟᱝᱞᱤᱧ ᱧᱮᱞ ᱟᱠᱟᱜᱼᱟ ᱚᱱᱠᱟ ᱢᱮᱫ ᱛᱮᱫᱚ
ᱦᱳᱭ
ᱢᱮᱱᱠᱷᱟᱱ ᱚᱱᱠᱟ ᱢᱳᱵᱟᱭᱤᱞ ᱠᱚᱨᱮᱫ ᱫᱚ ᱠᱟᱹᱴᱤᱡ ᱞᱤᱧ ᱧᱮᱞ ᱵᱟᱲᱟ ᱟᱠᱟᱫ ᱜᱮᱭᱟ
ᱦᱳᱭ ᱱᱤᱛᱚᱜ ᱢᱟ ᱥᱳᱥᱟᱞ ᱢᱤᱰᱤᱭᱟ ᱨᱮ ᱫᱚ ᱠᱚ ᱟᱲᱟᱜ ᱵᱟᱲᱟᱭᱮᱫ ᱜᱮᱭᱟ ᱱᱤᱛᱚᱜ ᱩᱛᱟᱹᱨ ᱢᱟ ᱯᱟᱹᱦᱤᱞ ᱩᱛ ᱛᱟᱹᱨ ᱢᱟ ᱚᱱᱠᱟ ᱫᱚ ᱵᱟᱝ ᱛᱟᱦᱮᱸ ᱠᱟᱱᱟ ᱠᱤᱱᱛᱩ ᱱᱤᱛᱚᱜ ᱫᱚ ᱦᱟᱸᱜ ᱵᱚᱱ ᱧᱮᱞ ᱧᱟᱢᱮᱫ ᱜᱮᱭᱟ ᱵᱟᱝ ᱧᱮᱞ ᱡᱤᱱᱤᱥ ᱚᱵᱚᱥᱥᱳᱭ ᱱᱚᱣᱟ ᱥᱳᱥᱟᱞ ᱢᱤᱰᱤᱭᱟ ᱠᱷᱟᱹᱛᱤᱨ ᱵᱚᱱ ᱧᱮᱞ ᱧᱟᱢ ᱮᱫᱟ ᱡᱟᱦᱟᱸ ᱛᱤᱱᱟᱹᱜ ᱵᱮᱥᱟ ᱥᱳᱥᱟᱞ ᱢᱤᱰᱤᱭᱟ ᱩᱱᱟᱹᱜ ᱜᱮ ᱵᱟᱹᱲᱤᱡᱼᱟ ᱦᱮᱸ ᱵᱟᱝ
ᱦᱳᱭ ᱦᱳᱭ ᱦᱳᱭ ᱮᱠᱫᱚᱢ ᱱᱚᱣᱟ ᱫᱚ ᱮᱠᱫᱚᱢ ᱡᱚᱛᱷᱟᱛ ᱠᱟᱛᱷᱟ ᱵᱤᱱ ᱨᱚᱲ ᱟᱠᱟᱜᱼᱟ
ᱦᱳᱭ ᱟᱫᱚ ᱚᱱᱠᱟ ᱞᱮᱠᱟ ᱛᱮ ᱟᱞᱮ ᱫᱚ ᱠᱷᱩᱱ ᱴᱟᱹᱣ ᱟᱨ ᱠᱷᱩᱱᱴᱟᱹᱣ ᱪᱟᱵᱟ ᱠᱟᱛᱮ ᱵᱮᱨ ᱠᱚᱭ ᱰᱩᱵᱩᱡ ᱞᱮᱱᱠᱷᱟᱱ ᱟᱫᱚ ᱦᱟᱸᱜ ᱠᱚ ᱮᱱᱮᱡᱟ ᱥᱚᱨᱦᱟᱭ ᱦᱟᱸᱜ ᱪᱮᱛᱟᱱ ᱠᱩᱞᱦᱤ ᱞᱟᱛᱟᱨ ᱠᱩᱞᱦᱤ ᱠᱚ ᱮᱱᱮᱡᱟ ᱟᱨ ᱵᱟᱥᱠᱮ ᱢᱟᱦᱟ ᱦᱤᱞᱳᱜ ᱦᱚᱸ ᱚᱱᱠᱟ ᱜᱮ ᱠᱚ ᱮᱱᱮᱡᱟ ᱟᱨ ᱵᱩᱰᱷᱤ ᱯᱩᱴᱷᱤ ᱡᱟᱞᱮ ᱦᱤᱞᱳᱜ ᱦᱚᱸ ᱚᱱᱠᱟ ᱠᱚ ᱮᱱᱮᱡᱟ ᱦᱟᱸᱜ ᱟᱞᱮ ᱴᱚᱴᱷᱟ ᱠᱚᱨᱮ ᱫᱚ
ᱟᱪᱷᱟ ᱟᱪᱷᱟ ᱟᱪᱷᱟ ᱾
ᱦᱳᱭ ᱾
ᱜᱚᱝᱠᱮ ᱛᱟᱦᱚᱞᱮ ᱟᱹᱞᱤᱧ ᱡᱩᱫᱤ ᱟᱹᱵᱤᱱ ᱴᱷᱮᱱ ᱢᱤᱫᱴᱟᱝ ᱠᱩᱠᱞᱤ ᱞᱤᱧ ᱫᱚᱦᱚᱭᱟ ᱚᱱᱠᱟᱱᱟᱜ
ᱦᱳᱭ ᱦᱳᱭ
ᱡᱮ ᱦᱚᱜᱼᱚᱭ ᱡᱟᱦᱟ ᱥᱚᱦᱨᱟᱭ ᱯᱚᱨᱚᱵᱽ ᱵᱤᱱ ᱞᱟᱹᱭ ᱠᱮᱜᱼᱟ ᱡᱮ ᱟᱹᱵᱤᱱ ᱡᱩᱫᱤ ᱞᱤᱧ ᱞᱟᱹᱭᱟ ᱟᱹᱞᱤᱧ ᱡᱩᱫᱤ ᱞᱤᱧ ᱞᱟᱹᱭᱟ ᱟᱹᱵᱤᱱ ᱴᱷᱮᱱ ᱢᱮᱱᱠᱷᱟᱱ ᱱᱚᱜᱼᱚᱭ ᱡᱮ ᱥᱚᱦᱨᱟᱭ ᱯᱚᱨᱚᱵᱽ ᱨᱮ ᱡᱩᱫᱤ ᱢᱤᱫᱴᱟᱱ ᱟᱹᱵᱤᱱᱟᱜ ᱧᱮᱞ ᱡᱚᱝ ᱥᱮ ᱪᱮᱫ ᱞᱮᱠᱟ ᱟᱵᱤᱱᱟᱜ ᱠᱟᱛᱷᱟ ᱞᱮᱠᱟᱛᱮ